ᱫᱚᱼᱼ ᱦᱮᱞᱳ ᱾
ᱦᱮᱞᱳ ᱦᱮᱸ ᱟᱸᱡᱚᱢᱚᱜ ᱠᱟᱱᱟ ᱾ ᱤᱧᱟᱜ ᱨᱚᱲ ᱟᱸᱡᱚᱢᱚᱜ ᱠᱟᱱᱟ? ᱦᱮᱸ ᱡᱚᱦᱟᱨ ᱜᱮ
ᱦᱩᱸ
ᱦᱩᱸ
ᱪᱮᱫ ᱵᱤᱱ ᱪᱤᱠᱟᱹᱭᱮᱫᱟ ᱛᱟᱦᱚᱞᱮ?
ᱪᱮᱫ ᱦᱚᱸ ᱵᱟᱝ ᱟ ᱱᱚᱜ-ᱚᱭ ᱵᱟᱹᱫᱽ ᱥᱮᱱ ᱠᱷᱚᱱ ᱦᱮᱡ ᱦᱩᱭ ᱠᱟᱱᱟ ᱠᱟᱹᱢᱤᱞᱮ ᱪᱟᱞᱟᱣ ᱞᱮᱱᱟ ᱨᱚᱦᱚᱭ
ᱚ ᱟᱪᱪᱷᱟ ᱨᱚᱦᱚᱭᱮᱜ-ᱟ ᱯᱮ
ᱦᱮᱸ ᱦᱮᱸ ᱨᱚᱦᱚᱭ ᱵᱟᱲᱟ ᱦᱩᱭᱩᱜ ᱠᱟᱱᱟ᱾
ᱚ ᱟᱪᱪᱷᱟ ᱦᱮᱸᱛᱚ
ᱛᱟᱦᱚᱞᱮ ᱟᱯᱮᱥᱮᱱ ᱫᱚ ᱨᱚᱦᱚᱭ ᱠᱚᱫᱚ ᱯᱮ ᱟᱨᱟᱢᱵᱚ ᱠᱟᱜ-ᱟ ᱥᱮ ᱵᱟᱝ?
ᱨᱚᱦᱚᱭ ᱠᱚᱫᱚ ᱟᱹᱣᱨᱤ ᱟᱨᱟᱢᱵᱷᱚᱜ-ᱟ ᱥᱤ ᱵᱟᱲᱟ ᱠᱚ ᱥᱤ ᱢᱟᱱᱮ ᱦᱟᱥᱟ ᱠᱚ ᱯᱚᱪᱟᱱ ᱦᱩᱭᱩᱜ ᱠᱟᱱᱟ ᱟᱨᱠᱤ ᱦᱩᱸ
ᱟᱞᱮ ᱥᱮᱱ ᱫᱚᱱᱟᱜ ᱨᱚᱭ ᱠᱩ ᱠᱚᱫᱚ ᱜᱟᱹᱦᱤᱨᱟᱜ ᱠᱚᱫᱚᱞᱮ ᱟᱨᱟᱢᱵᱚ ᱠᱟᱫᱟ ᱦᱟᱜ ᱴᱩᱠ ᱴᱟᱠ ᱡᱮ ᱪᱟᱞᱟᱜ ᱠᱟᱱᱟ ᱜᱩᱴᱩ ᱠᱚ ᱜᱷᱩ ᱠᱚᱫᱚ ᱦᱟᱸᱜ ᱟᱹᱣᱨᱤ ᱭᱟᱜ ᱚᱱᱛᱮ ᱫᱚ ᱫᱟᱜ ᱵᱟᱝ ᱨᱟᱠᱟᱵ ᱜᱚᱫ ᱠᱟᱱᱟ ᱛᱚ ᱟᱫᱚ ᱚᱱᱛᱮ ᱫᱚ ᱱᱟᱜ ᱵᱟᱞᱮ ᱨᱚᱦᱚᱭᱫᱟ ᱟᱨ
ᱟᱪᱪᱷᱟ
ᱜᱟᱹᱭᱤᱨ ᱠᱚ ᱦᱚᱞᱮ ᱨᱚᱦᱚᱭ
ᱚ ᱟᱪᱪᱷᱟ ᱟᱪᱪᱷᱟ ᱚᱲᱟᱜ ᱨᱮᱱᱟᱜ ᱜᱮᱵᱤᱱ ᱪᱟᱞᱟᱣ ᱞᱮᱱᱟ ᱥᱮ ᱤᱭᱟᱹ ᱠᱟᱹᱢᱤ ᱦᱚᱲ ᱟᱜ?
ᱵᱟᱝ ᱟ ᱚᱲᱟᱜ ᱨᱮᱱᱟᱜ ᱜᱮ ᱠᱟᱹᱢᱤ ᱦᱩᱭᱩᱜ ᱠᱟᱱᱟ᱾
ᱚ ᱟᱪᱪᱷᱟ ᱛᱤᱱᱟᱹᱜ ᱜᱟᱱ ᱯᱮ ᱨᱚᱦᱚᱭ ᱠᱮᱫ-ᱟ ᱛᱟᱦᱚᱞᱮ
ᱛᱮᱦᱮᱧ ᱫᱚ ᱱᱟᱜ ᱵᱮᱥᱤ ᱫᱚ ᱵᱟᱞᱮ ᱨᱚᱦᱚᱭ ᱠᱟᱫᱟ ᱟᱫᱚ ᱟᱞᱮ ᱢᱟ ᱱᱟᱜ ᱱᱟᱦᱮᱞ ᱛᱮᱞᱮ ᱥᱤᱭᱟᱛᱚ ᱚᱱᱟ ᱞᱚᱴᱟᱨ ᱠᱚ ᱯᱟᱴᱞᱟ ᱠᱚᱫᱚ ᱦᱟᱜ ᱵᱟᱞᱮ ᱥᱤᱭᱟ ᱚᱱᱟ ᱠᱚᱛᱮ ᱫᱚ ᱦᱟᱜ, ᱟᱫᱚ ᱩᱱᱟᱹᱜ ᱫᱚ ᱱᱟᱜ ᱵᱟᱞᱮ ᱞᱚᱥ ᱞᱚᱥᱚᱫ ᱫᱟᱲᱮᱭᱟᱫᱟ ᱟᱫᱚ ᱢᱤᱫᱴᱟᱝ ᱜᱮ ᱢᱤᱫᱴᱟᱝ ᱵᱟᱹᱫᱽ ᱜᱮ ᱦᱟᱜ ᱠᱚ ᱞᱚᱥᱚᱫᱟᱜ ᱚᱱᱟᱜᱮᱞᱮ ᱨᱚᱦᱚᱭ ᱪᱟᱵᱟᱴᱚ ᱜᱚᱫ ᱠᱮᱛᱟᱫᱚᱞᱮ ᱨᱩᱩᱭᱟᱹᱲ ᱜᱚᱡ ᱟᱠᱟᱱᱟ
ᱚ ᱟᱪᱪᱷᱟ ᱟᱪᱪᱷᱟ ᱦᱮᱸᱛᱚ ᱵᱷᱟᱜᱤ ᱜᱮ ᱚᱱᱟᱦᱚ ᱟᱞᱮ ᱦᱚᱸ ᱱᱟᱦᱮᱞ ᱠᱟᱛᱮ ᱜᱮᱞᱮ ᱥᱤᱭᱟ
ᱚ ᱟᱪᱪᱷᱟ ᱟᱪᱪᱷᱟ ᱵᱟᱝᱟ ᱟᱹᱰᱤᱜᱟᱱ ᱦᱚᱲ ᱜᱮ ᱱᱟᱜ ᱚᱱᱟ ᱯᱟᱣᱟᱨ ᱴᱮᱞᱟᱨ ᱠᱤᱝᱵᱟ ᱞᱚᱴᱟᱨ ᱵᱮᱥᱤ ᱠᱚ ᱥᱤ ᱦᱚᱪᱚᱭᱟᱛᱚ ᱵᱤᱥᱤᱨ ᱵᱷᱟᱜᱽ ᱚᱱᱟᱛᱮ
ᱢᱟᱱᱮ ᱚᱱᱟ ᱴᱟᱠᱴᱟᱨ ᱛᱮᱠᱷᱟᱱ ᱫᱚ ᱢᱟᱱᱮ ᱞᱚᱜᱚᱱᱚᱜ-ᱟ ᱟᱨᱠᱤ ᱡᱩᱫᱤ ᱢᱤᱫ ᱥᱟᱶᱛᱮ ᱜᱚᱴᱟ ᱫᱟᱜᱚᱜ-ᱟ ᱢᱟᱱᱮ ᱜᱷᱩᱴᱩ ᱠᱚ ᱵᱟᱹᱭᱦᱟᱹᱲ ᱠᱚ ᱮᱰᱮᱠᱷᱟᱱ ᱫᱚ ᱚᱱᱟ ᱴᱟᱠᱴᱟᱨ ᱛᱮ ᱤᱥ ᱵᱷᱟᱜᱤ-ᱟ᱾ ᱟᱨ ᱡᱩᱫᱤ ᱱᱚᱝᱠᱟ ᱠᱟᱹᱴᱤᱡ ᱠᱟᱹᱴᱤᱡ ᱫᱟᱜᱚᱜ-ᱟ ᱚᱱᱟ ᱫᱚ ᱱᱟᱦᱮᱞ ᱛᱮᱜᱮ ᱱᱟᱯᱟᱭᱚᱜ-ᱟ ᱦᱩᱸ ᱦᱩᱸ ᱢᱟᱱᱮ ᱮᱸᱰᱮ ᱠᱷᱟᱱ ᱥᱤ ᱦᱚᱢ ᱥᱤ ᱡᱟᱣᱨᱟᱭᱟᱢ ᱟᱨ ᱨᱚᱦᱚᱭ ᱦᱚᱢ ᱨᱚᱦᱚᱭ ᱡᱟᱣᱨᱟᱭᱟ ᱟᱨ ᱫᱟᱜ ᱢᱟᱛᱚ ᱚᱱᱠᱟᱜ ᱜᱮ ᱫᱟᱜ ᱮᱜᱟᱭ ᱥᱮ ᱢᱟᱱᱮ ᱫᱚᱢᱮ ᱡᱳᱨ ᱫᱚ ᱵᱟᱭ ᱫᱟᱜ ᱮᱜ-ᱟ᱾
ᱦᱮᱸ ᱚᱱᱟ ᱢᱤᱫ ᱥᱟᱶᱛᱮ ᱢᱮ ᱜᱚᱴᱟ ᱵᱟᱝ ᱫᱟᱜ ᱠᱟᱱᱟ ᱥᱩᱫᱩ ᱡᱟᱦᱟᱸ ᱚᱱᱟ ᱫᱩᱞ ᱠᱤᱧᱚᱜ ᱜᱟᱹᱦᱮᱤᱨ ᱜᱟᱹᱦᱮᱤᱨ ᱫᱩᱞᱠᱤ ᱫᱩᱞᱠᱤ ᱨᱮᱜᱮᱱᱟᱜ ᱫᱟᱜ ᱠᱚᱫᱚ ᱦᱟᱸᱜ ᱟᱞᱮᱥᱮᱱ ᱦᱚᱸ ᱞᱚᱥᱚᱫ ᱠᱚ ᱜᱟᱱ ᱠᱟᱱᱟ ᱚᱱᱟ ᱡᱟ ᱱᱟᱥᱮᱱᱟᱜ ᱚᱱᱠᱟ ᱪᱮᱛᱟᱱ ᱧᱚᱜ ᱨᱮ ᱵᱟᱹᱫ ᱢᱮᱱᱟᱜᱼᱟ ᱚᱱᱟ ᱠᱚᱫᱚ ᱶᱟᱜ ᱫᱚ, ᱞᱚᱪᱚᱫ ᱦᱚ ᱵᱟᱝ ᱜᱟᱱᱚᱜ ᱠᱟᱱᱟ, ᱫᱟᱜ ᱦᱚᱸ ᱢᱟᱱᱮ ᱩᱱᱟᱹᱜ ᱫᱚ ᱱᱟᱜ ᱟᱹᱣᱨᱤ᱾ ᱡᱟᱣᱨᱟᱜ ᱟᱱᱟ ᱫᱚ᱾
ᱚᱸ ᱪᱟᱜ, ᱦᱳᱭᱛᱚ᱾ ᱩᱸ,
ᱛᱟᱦᱱᱮ ᱟᱯᱮᱥᱮᱱ ᱫᱚ ᱱᱟᱜ, ᱨᱚᱦᱚᱭ ᱠᱚᱫᱚ ᱦᱟᱸᱜ ᱟᱣᱨᱤᱯᱮ ᱟᱨᱟᱢᱵᱚᱭᱟ, ᱛᱟᱦᱱᱮ ᱶᱟᱜ!
ᱩᱸᱜ, ᱟᱣᱨᱤ᱾ ᱟᱨᱟᱢᱵᱚ ᱜᱚᱛᱟᱞᱮᱻ ᱟᱼᱢ ᱢᱚᱨᱮ-ᱛᱩᱨᱩᱭ ᱫᱤᱱ ᱯᱚᱨ ᱠᱷᱟᱱ ᱜᱮ, ᱜᱮ᱾
ᱟᱼᱪᱪᱷᱟ-ᱪᱪᱷᱟ᱾ ᱛᱟᱱᱮ ᱚᱱ-ᱚᱱᱛᱮ ᱫᱚ ᱩᱸ ᱢᱮ ᱦᱟᱹᱠᱩ, ᱠᱟᱴᱠᱚᱢ ᱠᱚᱫᱚ ᱛᱟᱱᱮ ᱵᱟᱹᱫᱽ ᱠᱚᱨᱮ ᱫᱚ ᱵᱟᱯᱮ ᱧᱟᱢ ᱵᱟᱲᱟᱭᱮᱜ ᱠᱚᱣᱟ, ᱵᱟᱠᱚ ᱩᱰᱩᱝ ᱵᱟᱲᱟᱜ ᱠᱟᱱ?
ᱦᱮᱺᱻ, ᱧᱟᱢᱮᱜ ᱠᱚᱠᱮᱭᱟᱞᱮ᱾ ᱱᱚᱛᱮ ᱫᱚ ᱦᱟᱹᱠᱩ, ᱠᱟᱴᱠᱚᱢ ᱫᱚᱢᱮ ᱜᱮ ᱢᱮᱱᱟᱜ ᱠᱚᱣᱟ, ᱟᱨᱠᱤ ᱧᱟᱢᱚᱜ ᱜᱮᱭᱟ ᱠᱚ᱾
ᱚ, ᱟᱪᱪᱷᱟ-ᱪᱷᱟ᱾
ᱦᱩᱸ, ᱟᱯᱮ ᱥᱮᱜ ᱫᱚ?
ᱟᱞᱮ ᱥᱮᱱ ᱫᱚ ᱱᱷᱟᱜ ᱦᱟᱠᱩ, ᱠᱟᱴᱠᱚᱢ ᱫᱚ ᱠᱟᱹᱴᱤᱡ ᱠᱚ ᱪᱟᱵᱟ-ᱪᱟᱵᱟ ᱤᱫᱤᱭ ᱠᱟᱱᱟ᱾ ᱚᱱᱮ ᱵᱟᱹᱫᱽ ᱨᱮᱱᱟᱜ, ᱟᱰᱤ ᱨᱚᱠᱚᱢ, ᱥᱟᱨ ᱵᱚ ᱮᱢᱟᱜ ᱠᱟᱱᱟ, ᱠᱚ ᱛᱚ! ᱦᱩᱲᱩ ᱦᱩᱭᱩᱜ ᱠᱷᱟᱹᱛᱤᱨ ᱱᱟᱜ ᱥᱟᱨ, ᱵᱤᱥ, ᱟᱰᱤ ᱨᱚᱠᱚᱢ ᱵᱚ ᱮᱢᱟᱜ ᱠᱟᱱᱟ᱾ ᱟᱫᱚ ᱚᱱᱟ ᱛᱮᱜᱮ ᱱᱟᱜ ᱩᱝᱠᱩ ᱣᱟᱠᱩ, ᱠᱟᱴᱠᱚᱢ ᱠᱚᱫᱚ ᱶᱟᱜ ᱠᱚ ᱪᱟᱵᱟ ᱤᱫᱤᱭ ᱠᱟᱱᱟ ᱦᱟᱸᱜ, ᱢᱟᱱᱮ ᱩᱝᱠᱩ ᱠᱚ ᱜᱚᱡ ᱤᱫᱤᱜ ᱠᱟᱱᱟ ᱛᱚ ᱟᱫᱚ ᱚᱠᱟ ᱠᱷᱚᱱ ᱦᱟᱜ ᱠᱚ, ᱤᱭᱟᱹᱜᱼᱟ?
ᱦᱳᱸᱭ! ᱢᱟᱱᱮ ᱜᱟᱰᱟ, ᱢᱩᱩᱰᱩᱠ ᱠᱚ ᱦᱮᱱᱟᱜᱼᱟ ᱛᱚ᱾ ᱟᱫᱚ ᱪᱟᱥ! ᱢᱟᱱ ᱥᱟᱨ ᱠᱚ, ᱠᱚ ᱮᱢᱟᱜ ᱠᱟᱱ ᱨᱮᱦᱚᱸ ᱟᱨᱠᱤ! ᱢᱟᱱᱮ ᱱᱮᱛᱟ ᱢᱟ ᱪᱤ ᱥᱟᱨ ᱪᱷᱟᱲᱟ ᱜᱮ ᱪᱮᱫ ᱦᱚᱸ ᱵᱟᱝ ᱦᱩᱭᱩᱜ ᱠᱟᱱᱟ, ᱥᱮ!
ᱪᱮᱜ ᱵᱟᱝ ᱝᱟᱱ ᱦᱮᱸ-ᱦᱮᱸ, ᱥᱟᱨ, ᱵᱤᱥ ᱪᱷᱟᱹᱰᱤᱜ ᱜᱮ, ᱪᱮᱫ ᱜᱮ ᱵᱟᱝ ᱜᱟᱱᱚᱜᱼᱟ!
ᱟᱹ ᱦᱳᱭ ᱟᱫᱚ ᱢᱟᱱᱮ ᱥᱟᱨᱫᱚ ᱮᱢᱟᱜ ᱜᱮ ᱦᱩᱭᱩᱜᱼᱟᱱ, ᱢᱟᱱᱮ ᱜᱷᱟᱥ ᱜᱚᱡ ᱟᱱ ᱦᱚᱸᱭ ᱮᱢᱟᱜ ᱠᱟᱱᱟ᱾ ᱢᱟᱱᱮ ᱚᱱᱟᱱ ᱱᱟᱜ ᱥᱟᱨ ᱦᱚᱸᱭ ᱮᱢᱟᱜ ᱠᱟᱱᱟ᱾ ᱢᱟᱱᱮ ᱡᱷᱚᱛᱚ ᱨᱮᱜᱮ ᱥᱟᱨ! ᱢᱟᱱᱮ ᱦᱳᱲᱳ ᱦᱳᱭᱳᱜ ᱨᱮᱱᱟᱜ ᱦᱚᱸ ᱥᱟᱨ, ᱟᱫᱚ ᱚᱱᱟᱛᱮ ᱢᱟᱱᱮ ᱦᱟᱠᱳ, ᱠᱟᱴᱠᱚᱢ ᱠᱚᱫᱚ ᱠᱚᱡ ᱫᱚᱠᱚ ᱜᱩᱡᱩᱜ ᱜᱮᱹᱭᱟ, ᱟᱫᱚ ᱟᱞᱮᱥᱮᱜ ᱫᱚ ᱠᱟᱰᱟ, ᱢᱩᱰᱩ ᱦᱮᱱᱟᱜ ᱟᱥᱮ᱾ ᱟᱫᱚ ᱚᱱᱟᱛᱛᱮ ᱩᱸ ᱥᱟᱨᱮᱡ ᱦᱮᱱᱟᱜ ᱯᱮᱭᱟᱨᱠᱤ᱾
ᱚ ᱦᱮᱸ, ᱦᱮᱸ, ᱟᱫᱚ ᱚᱱᱮ ᱜᱟᱰᱟ, ᱢᱩᱰᱩ ᱠᱚ, ᱡᱟᱦᱟᱭ ᱛᱟᱦᱮᱱ ᱛᱟᱠᱚᱣᱟ ᱱᱟᱹᱭ ᱠᱚ᱾ ᱟᱫᱚ ᱚᱱᱛᱮᱱ ᱛᱳᱜ ᱫᱚ ᱪᱤᱠᱟᱹ ᱱᱟᱹᱭ ᱠᱚᱨᱮᱱ ᱦᱟᱹᱠᱩ, ᱟᱫᱚ ᱯᱚᱨᱮ-ᱯᱚᱨᱮ ᱛᱮᱦᱚᱸ ᱠᱚ ᱨᱟᱠᱟᱵ ᱦᱤᱡᱩᱜᱼᱟ, ᱟᱫᱚ! ᱟᱫᱚ ᱟᱞᱮ ᱥᱮᱱ ᱫᱚ ᱱᱟᱜ ᱚᱱᱟ ᱜᱟᱰᱟ, ᱢᱩᱰᱩ ᱠᱚ, ᱱᱟᱹᱭ ᱠᱚᱫᱚ ᱶᱟᱜ ᱵᱟᱹᱱᱩᱜ ᱠᱟᱫ ᱛᱟᱞᱮᱭᱟ! ᱛᱚ ᱥᱩᱫᱩ ᱟᱞᱮ ᱫᱚ ᱱᱚᱝᱠᱟ ᱵᱟᱹᱫᱽ ᱜᱮ᱾ ᱡᱟᱦᱟᱸ ᱵᱟᱹᱫᱽ ᱱᱚᱜᱼᱚᱭ ᱫᱟᱜᱚᱜᱼᱟ, ᱛᱟᱱᱮ ᱠᱚᱢ ᱵᱤᱥᱤ ᱚᱝᱠᱟ ᱦᱟᱹᱠᱩ ᱠᱚ, ᱠᱟᱴᱠᱚᱢ ᱠᱚ, ᱜᱚᱸᱜᱷᱟ, ᱨᱚᱠᱚᱡ ᱠᱚᱞᱮ ᱡᱚᱢ ᱵᱟᱲᱟ ᱠᱚᱣᱟ ᱟᱨ ᱡᱩᱫᱤ ᱚᱱᱟ ᱱᱟᱜ ᱱᱚᱜᱼᱚᱭ ᱪᱟᱵᱟᱭᱮᱱᱟ ᱥᱤᱡᱤᱱ᱾ ᱛᱟᱦᱱᱮ ᱟᱫᱚ ᱱᱷᱟᱜ ᱟᱞᱮ ᱫᱚ, ᱠᱤᱨᱤᱧ ᱪᱷᱟᱹᱰᱤᱡ ᱫᱚ, ᱡᱚᱢ ᱫᱚ ᱱᱷᱟᱜ ᱵᱟᱞᱮ ᱧᱟᱢᱟ! ᱡᱮ ᱜᱟᱰᱟ ᱠᱚ ᱛᱟᱦᱮᱱ ᱠᱷᱟᱱ ᱫᱚ ᱜᱟᱰᱟ ᱠᱚᱨᱮ ᱢᱤᱫ ᱚᱠᱛᱚ ᱥᱤᱛᱩᱝ ᱫᱤᱱ ᱠᱚᱢ ᱪᱟᱞᱟᱣ ᱜᱚᱜ ᱱᱟ, ᱛᱩᱯᱩ--ᱛᱩᱯᱩ! ᱵᱟᱢ ᱥᱟᱵ ᱛᱟᱨᱟ ᱠᱟᱜᱼᱟ, ᱟᱫᱚ ᱚᱱᱟ ᱫᱚ ᱱᱷᱟᱜ, ᱟᱞᱮ ᱥᱮᱱ ᱫᱚ ᱵᱟᱹᱱᱩᱜ ᱟᱛᱚᱻ ᱟᱫᱚ ᱠᱤᱫᱤᱧ ᱪᱷᱟᱹᱰᱤᱡ ᱜᱮᱱᱟᱜ ᱡᱚᱢ ᱫᱚ ᱵᱟᱞᱟᱭᱟ, ᱧᱚᱢ ᱠᱚᱣᱟ ᱱᱷᱟᱜ!
ᱚᱸ, ᱦᱮᱸᱛᱚ᱾
ᱛᱟᱱᱮ ᱟᱯᱮ ᱥᱮᱱ ᱫᱚ ᱟᱹᱰᱤ ᱥᱩᱵᱤᱫᱟ ᱜᱟᱰᱟ ᱠᱚ ᱢᱮᱱᱟᱜᱼᱟᱸ, ᱦᱟᱹᱠᱩ ᱠᱚ, ᱠᱟᱴᱠᱚᱢ ᱠᱚᱛᱮ ᱫᱚ ᱱᱷᱟᱜ ᱵᱟᱯ- -ᱯᱮ ᱚᱵᱷᱟᱵ ᱵᱟᱲᱟᱜ ᱠᱟᱱᱟ᱾
ᱩᱸ ᱵᱟᱝᱟ, ᱟ ᱨᱚᱠᱚᱡ ᱠᱚᱦᱚᱸ ᱢᱮᱱᱟᱜ ᱠᱚᱜᱮᱭᱟ, ᱢᱟᱱᱮ ᱚᱣᱟ ᱨᱮᱠᱚ ᱠᱚᱢ ᱞᱮᱠᱷᱟᱱ ᱮᱢ ᱧᱟᱢ ᱠᱚᱣᱟ ᱠᱤ ᱢᱤᱫ ᱜᱷᱟᱹᱲᱤᱡ ᱮᱢ ᱦᱟᱞᱟᱝ
ᱟᱪᱪᱷᱟ ᱪᱷᱟ ᱪᱷᱟ ᱟᱪᱪᱷᱟ ᱪᱷᱟ᱾
ᱦᱳᱭ᱾
ᱟᱞᱮ ᱴᱷᱮᱱ ᱫᱚ ᱱᱟᱸᱜ ᱦᱟᱠᱩ ᱠᱟᱲᱠᱚᱢ ᱠᱚᱫᱚ ᱦᱟᱸᱜ ᱚᱱᱝᱠᱟ ᱪᱟᱵᱟ ᱤᱫᱤᱜ ᱠᱟᱱᱟ ᱠᱚ ᱱᱟᱦᱟᱸᱜ᱾
ᱳ ᱢᱟᱱᱮ ᱱᱮᱛᱟᱨ ᱢᱟ ᱡᱷᱚᱛᱚ ᱜᱮ ᱥᱟᱨ ᱠᱚ ᱮᱢᱟᱜ ᱠᱟᱱᱟ ᱥᱮ ᱟᱫᱚ ᱪᱟᱵᱟ ᱫᱚᱠᱚ ᱪᱟᱵᱟᱜ ᱜᱮᱭᱟ᱾
ᱦᱮᱸ ᱡᱷᱚᱛᱚᱱᱟᱜ ᱨᱮᱜᱮ ᱚᱱᱮ ᱮᱸ ᱦᱩᱲᱩ ᱜᱚᱡ ᱞᱚᱥᱚᱫ ᱠᱷᱚᱱᱟᱜ ᱱᱟᱦᱟᱸᱜ ᱥᱟᱨ ᱵᱤᱥ ᱛᱮᱢ ᱮᱢᱟᱜ ᱠᱟᱱᱟ ᱛᱟᱦᱱᱮ ᱩᱝᱠᱩ ᱫᱚ ᱞᱚᱥᱚᱫ ᱨᱮᱱ ᱡᱤᱱᱤᱥ ᱠᱟᱱᱟ ᱠᱚ ᱛᱟᱦᱱᱮ ᱩᱱᱠᱩ ᱠᱚᱢ ᱪᱮᱫ ᱞᱮᱱᱠᱷᱟᱱ ᱫᱚ ᱡᱮᱢᱚᱱ ᱱᱩᱠᱩ ᱢᱮᱰᱦᱮᱫ ᱢᱮᱸᱰᱮᱫ ᱠᱚ ᱠᱤᱪᱩᱣᱟᱹ ᱠᱚ ᱡᱟᱦᱟᱸᱭ ᱵᱚ ᱞᱟᱹᱭ ᱠᱚᱣᱟ ᱱᱩᱠᱩ ᱠᱚᱫᱚ ᱱᱟᱦᱟᱸᱜ ᱟᱵᱚ ᱦᱟᱥᱟᱨᱮ ᱛᱟᱦᱮᱸ ᱫᱚ ᱢᱤᱫ ᱯᱚᱠᱠᱷᱮ ᱫᱚ ᱟᱹᱰᱤᱜᱮ ᱵᱷᱟᱹᱜᱤᱭᱟ᱾ ᱱᱩᱠᱩᱜᱮ ᱡᱮᱢᱚᱱ ᱪᱮᱛᱟᱱ ᱨᱮᱱᱟᱜ ᱦᱟᱥᱟ ᱠᱚ ᱞᱟ ᱞᱟᱛᱟᱨᱟ ᱞᱟᱛᱟᱨ ᱨᱮᱱᱟᱜ ᱦᱟᱥᱟ ᱠᱚ ᱪᱮᱛᱟᱱᱟ᱾
ᱦᱮᱸ ᱦᱮᱸ ᱦᱮᱸ᱾
ᱵᱟᱹᱫ ᱦᱚᱸ ᱵᱷᱟᱹᱜᱤ ᱛᱟᱦᱮᱸᱱᱟ ᱟᱫᱚ ᱟᱵᱚ ᱫᱚ ᱱᱟᱸᱜ ᱚᱱᱟ ᱫᱚ ᱵᱟᱝ ᱠᱟ ᱛᱟ ᱢᱟᱱᱮ ᱩᱝᱠᱩ ᱫᱚᱵᱚ ᱜᱚᱡ ᱪᱟᱵᱟᱭᱮᱫ ᱠᱚᱣᱟ ᱟᱨ ᱚᱱᱟ ᱠᱷᱟᱹᱛᱤᱨ ᱛᱮ ᱪᱤᱠᱟᱹᱜ ᱠᱟᱱᱟ ᱱᱮᱛᱟᱨ ᱫᱚ ᱧᱮᱞ ᱢᱮ ᱵᱟᱹᱫ ᱨᱮᱱᱟᱜ ᱟᱸ ᱵᱟᱹᱫ ᱥᱩᱫᱷᱩ ᱮᱠᱷᱮᱱ ᱨᱚᱦᱚᱭ ᱜᱤᱰᱤ ᱞᱮᱠᱷᱟᱱ ᱫᱚ ᱚᱱᱟ ᱠᱷᱟᱹᱛᱤᱨ ᱜᱮᱛᱚ ᱵᱟᱝ ᱦᱩᱭᱩᱜ ᱠᱟᱱᱟ, ᱥᱩᱫᱷᱩ ᱥᱟᱨ ᱵᱤᱥ ᱪᱮᱛᱟᱱ ᱨᱮᱜᱮ ᱡᱟᱦᱟᱸᱱᱟᱜ ᱯᱷᱚᱞ ᱜᱮ ᱵᱟᱝ ᱡᱟᱦᱟᱸᱱᱟᱜ ᱚᱱᱟ ᱦᱩᱲᱩ ᱠᱚ ᱡᱷᱚᱛᱚ ᱥᱟᱨ ᱵᱤᱥ ᱪᱮᱛᱟᱱ ᱨᱮᱜᱮ ᱵᱚ ᱟᱨᱡᱟᱣᱮᱫᱟ, ᱮᱢᱱᱤ ᱛᱮᱫᱚ ᱦᱟᱸᱜ ᱡᱮ ᱵᱟᱝ ᱦᱩᱭᱩᱜ ᱠᱟᱱᱟ᱾ ᱟᱫᱚ ᱱᱚᱜᱼᱚ ᱱᱚᱝᱠᱟ ᱩᱱᱠᱩ ᱞᱮᱰᱦᱮᱫ ᱠᱚ ᱥᱮ ᱵᱟᱝ ᱤᱭᱟᱹ ᱠᱚᱦᱚᱸ ᱟᱵᱚ ᱢᱟᱵᱚ ᱜᱚᱡ ᱪᱟᱵᱟᱭᱮᱫ ᱠᱚᱣᱟ ᱛᱚ,
ᱦᱮᱸ ᱢᱟᱱᱮ ᱦᱮᱸ ᱚᱱᱮ ᱟᱨ ᱥᱟᱨ ᱵᱚ ᱮᱢᱟᱜ ᱠᱟᱱᱟ ᱛᱚ ᱚᱝᱠᱟ ᱜᱮ ᱟᱫᱚ ᱚᱱᱟ ᱠᱷᱟᱱ ᱜᱮᱛᱚ ᱠᱚ ᱜᱩᱡᱩᱜ ᱠᱟᱱᱟ ᱥᱮ᱾
ᱦᱮᱸ ᱦᱮᱸ ᱩᱱᱠᱩ ᱫᱚ ᱡᱷᱚᱛᱚ ᱦᱟᱸᱜ ᱠᱚ ᱜᱚᱡ ᱪᱟᱵᱟᱜᱼᱟ᱾
ᱦᱮᱸ ᱚᱱᱟ ᱛᱮᱜᱮ
ᱦᱩᱸ᱾
ᱦᱚᱨᱚ ᱠᱚ ᱢᱮᱱᱟᱜ ᱠᱚᱣᱟ ᱥᱮ ᱵᱟᱝ ᱛᱟᱦᱚᱞᱮ ᱟᱯᱮ ᱥᱮᱫ?
ᱟᱞᱮ ᱥᱮᱱ ᱱᱟᱜ ᱦᱚᱨᱚ ᱠᱚᱫᱚ ᱦᱟᱸᱜ ᱵᱟᱹᱱᱩᱜ ᱵᱟᱲᱟ ᱠᱚᱣᱟ᱾ ᱩᱝᱠᱩ ᱠᱚᱫᱚ ᱦᱟᱸᱜ ᱵᱟᱝᱠᱚ ᱧᱮᱞᱚᱜ ᱠᱟᱱᱟ ᱱᱮᱛᱟᱨ ᱫᱚ ᱱᱟᱸᱜ᱾
ᱟᱪᱪᱷᱟ ᱪᱷᱟ ᱪᱷᱟ ᱦᱮᱸᱛᱚ᱾ ᱟᱞᱮ ᱥᱮᱫ ᱦᱚᱸ ᱫᱚᱢᱮ ᱫᱚ ᱵᱟᱹᱱᱩᱜ ᱠᱚᱣᱟ ᱢᱟᱱᱮ ᱢᱮᱱᱟᱜ ᱫᱚ ᱢᱮᱱᱟᱜ ᱠᱚᱣᱟ ᱫᱚᱢᱮ ᱫᱚ ᱵᱟᱝ ᱟᱨᱠᱤ᱾
ᱟᱪᱪᱷᱟ ᱪᱷᱟ᱾
ᱦᱩᱸ᱾ ᱦᱩᱸ ᱛᱟᱞᱦᱮ ᱢᱟᱱᱮ ᱦᱩᱲᱩ ᱫᱚ ᱛᱤᱱ ᱫᱷᱟᱣ ᱯᱮ ᱪᱟᱥ ᱜᱮᱭᱟ ᱢᱤᱫ ᱫᱷᱟᱣᱜᱮ ᱱᱚᱣᱟ ᱟᱥᱟᱲ ᱵᱚᱸᱜᱟ ᱥᱮ ᱦᱟᱸᱱᱮ ᱫᱷᱚᱨᱚᱱ ᱫᱤᱱ ᱦᱚᱸ?
ᱵᱟᱝᱟ ᱟᱞᱮ ᱫᱚ ᱱᱟᱸᱜ ᱢᱤᱫ ᱫᱷᱟᱣ ᱜᱮᱞᱮ ᱪᱟᱥᱟ ᱱᱚᱜᱼᱚᱭ ᱟᱥᱟᱲ ᱵᱚᱸᱜᱟ ᱫᱤᱱᱜᱮ, ᱟᱨ ᱚᱱᱟ ᱜᱚᱨᱚᱢ ᱥᱤᱛᱩᱝ ᱟᱨ ᱫᱷᱨᱚᱱ ᱫᱤᱱ ᱩᱱᱫᱚ ᱱᱟᱦᱟᱸᱜ ᱪᱟᱥ ᱫᱚ ᱵᱟᱞᱮ ᱪᱟᱥᱟ, ᱟᱫᱚ ᱫᱟᱜ ᱛᱮᱜᱮ ᱱᱟᱸᱜ ᱚᱵᱷᱟᱵ ᱫᱚ ᱵᱟᱠᱷᱟᱱ ᱛᱚ ᱪᱟᱥ ᱫᱚ ᱦᱩᱭᱩᱜ ᱜᱮᱭᱟ, ᱡᱮᱢᱚᱱ ᱱᱟᱹᱭ ᱠᱚ ᱠᱤ ᱵᱟᱝ ᱜᱟᱰᱟ ᱠᱚ ᱠᱟ ᱢᱤᱱᱤ ᱴᱤᱱᱤ ᱪᱮᱫ ᱦᱚᱸ ᱟᱞᱮ ᱥᱮᱫ ᱫᱚ ᱵᱟᱹᱱᱩᱜᱼᱟ, ᱟᱫᱚ ᱰᱟᱦᱤ ᱫᱤᱥᱚᱢ ᱦᱚᱲ ᱛᱚ ᱟᱞᱮ ᱫᱚ ᱱᱟᱦᱟᱸᱜ᱾ ᱟᱫᱚ ᱩᱱᱟᱹᱜ ᱪᱟᱥ ᱫᱚ ᱥᱤᱛᱩᱝ ᱫᱤᱱ ᱫᱚ ᱵᱟᱝ ᱜᱟᱱᱚᱜ ᱛᱟᱞᱮᱭᱟ ᱡᱟᱦᱟᱸ ᱟᱥᱟᱲ ᱵᱚᱸᱜᱟ ᱫᱤᱱᱜᱮ ᱴᱩᱠᱼᱴᱟᱠ ᱞᱮ ᱪᱟᱥ ᱵᱟᱲᱟ ᱠᱮᱜᱼᱟ, ᱥᱤᱛᱩᱝ ᱫᱤᱱ ᱫᱚ ᱯᱩᱨᱟᱹᱴᱟᱜ ᱥᱤᱛᱩᱝ ᱜᱮ ᱟᱞᱮ ᱫᱚ ᱮᱢᱱᱤ ᱜᱮᱞᱮ ᱛᱟᱦᱮᱸ ᱠᱚᱣᱟ ᱪᱮᱫ ᱦᱚᱸ ᱠᱟᱹᱢᱤ ᱫᱚ ᱚᱝᱠᱟ ᱵᱟᱝ ᱛᱟᱦᱮᱸᱱ ᱜᱮᱭᱟ᱾
ᱩᱸ ᱟᱪᱪᱷᱟ ᱦᱮᱸᱛᱚ᱾
ᱢᱟᱱᱮ ᱟᱯᱮᱥᱮᱱ ᱫᱚ ᱵᱟᱨ ᱥᱤᱡᱤᱱ ᱜᱮ ᱱᱟᱦᱟᱸᱜ ᱪᱟᱥ ᱫᱚ ᱜᱟᱱᱚᱜ ᱠᱟᱱᱟ?
ᱦᱩᱸ ᱪᱟᱥ ᱜᱮᱭᱟ ᱞᱮ ᱪᱟᱥ ᱫᱚ ᱵᱟᱨ ᱫᱷᱟᱣ ᱜᱮ ᱾ ᱟᱫᱚ ᱢᱟᱱᱮ ᱫᱷᱚᱨᱚᱱ ᱫᱤᱱ ᱫᱚ ᱠᱚᱢ ᱧᱚᱜ, ᱢᱟᱱᱮ ᱫᱟᱜ ᱦᱟᱥᱟ ᱢᱟ ᱵᱟᱹᱭᱦᱟᱹᱲ ᱦᱟᱥᱟ ᱛᱚ ᱵᱤᱥᱤ ᱵᱟᱹᱱᱩᱜᱼᱟ ᱥᱮ ᱾ ᱟᱫᱚ ᱚᱱᱟᱛᱮ ᱢᱟᱱᱮ ᱠᱚᱢ ᱧᱚᱜ ᱜᱮᱞᱮ ᱪᱟᱥᱟ ᱩᱱ ᱫᱚ ᱦᱳᱭ ᱾ ᱟᱨ ᱱᱤᱛᱚᱜ ᱟᱸᱥᱟᱲ ᱵᱚᱸᱜᱟ ᱫᱚ ᱜᱚᱴᱟ ᱜᱮ ᱜᱷᱩᱴᱩ ᱵᱟᱹᱭᱦᱟᱹᱲ ᱦᱮᱸ ᱾ ᱦᱮᱸ ᱾ ᱟᱨ ᱛᱟᱦᱚᱞᱮ ᱪᱮᱫ ᱦᱩᱲᱩ ᱠᱚᱯᱮ ᱪᱟᱥ ᱜᱮᱭᱟ ᱟᱯᱮ ᱫᱚ?
ᱟᱞᱮ ᱫᱚ ᱱᱟᱸᱜ ᱦᱩᱲᱩ ᱵᱚᱞ ᱛᱮ ᱱᱟᱸᱜ ᱮᱸᱻ ᱟᱹᱰᱤ ᱨᱚᱠᱚᱢ ᱦᱩᱲᱩ ᱜᱮᱞᱮ ᱪᱟᱥ ᱵᱟᱲᱟᱭ ᱜᱮᱭᱟ᱾ ᱚᱱᱟ ᱥᱚᱨᱱᱚ ᱪᱟᱢᱯ ᱯᱟ ᱛᱟᱯᱚᱨᱮ ᱥᱚᱝᱠᱚᱨ ᱦᱩᱲᱩ ᱠᱚ ᱥᱳᱱᱟᱞᱤ ᱥᱚᱨᱱᱚ ᱠᱚ ᱾ ᱚᱱᱠᱟ ᱟᱹᱰᱤ ᱜᱟᱱ ᱚᱱᱠᱟ ᱦᱩᱲᱩ ᱞᱮ ᱪᱟᱥ ᱵᱟᱲᱟᱭ ᱜᱮᱭᱟ᱾ ᱫᱚᱥ ᱪᱷᱟᱵᱵᱤᱥ ᱠᱚᱠᱚ ᱞᱟᱹᱭ ᱵᱟᱲᱟᱭ ᱜᱮᱭᱟ ᱛᱚ ᱚᱱᱠᱟ ᱾ ᱪᱟᱥ ᱵᱟᱲᱟ ᱦᱩᱭᱩᱜ ᱜᱮᱭᱟ, ᱦᱟᱱᱟ ᱱᱚᱣᱟ ᱦᱩᱲᱩ ᱜᱮ ᱾ ᱛᱟᱦᱚᱞᱮ ᱟᱯᱮ ᱫᱚ ᱚᱠᱟ ᱦᱳᱲᱩ ᱠᱚᱯᱮ ᱪᱟᱥ ᱵᱟᱲᱟᱭ ᱜᱮᱭᱟ?
ᱟᱞᱮ ᱦᱚᱸ ᱚᱱᱟ ᱵᱤᱵᱤ ᱮᱜᱟᱨᱚ ᱠᱚ ᱥᱚᱨᱱᱚ ᱠᱚ ᱛᱟᱯᱚᱨᱮ ᱱᱤᱭᱟᱹ ᱫᱷᱟᱣ ᱫᱚ ᱚᱱᱮ ᱠᱟᱞᱚ ᱪᱚᱢᱯᱟ ᱥᱮ ᱪᱮᱫ? ᱠᱚ ᱞᱮᱭᱟ, ᱚᱱᱟ ᱤᱛᱟᱹ ᱞᱮ ᱟᱹᱜᱩ ᱠᱟᱜ-ᱟ ᱠᱷᱟᱡ ᱢᱟᱱᱮ ᱚᱱᱟ ᱜᱮᱞᱮ ᱛᱚᱞᱟ ᱠᱟᱜᱼᱟ᱾ ᱚᱱᱟ ᱫᱚ ᱱᱤᱭᱟᱹ ᱫᱷᱟᱣ ᱜᱮ ᱯᱳᱭᱞᱳ ᱞᱮ ᱨᱚᱦᱚᱭᱮᱫ-ᱟ ᱦᱟᱸᱜ ᱠᱷᱟᱱ ᱾
ᱚ ᱟᱪᱪᱷᱟ ᱟᱪᱪᱷᱟ ᱾
ᱦᱳᱭ ᱾
ᱱᱮᱛᱟᱨ ᱢᱟ ᱮᱛᱚ ᱡᱩᱜᱽ ᱥᱮᱴᱮᱨ ᱟᱠᱟᱱᱟ᱾ ᱢᱤᱫᱴᱟᱝ ᱦᱩᱲᱩ ᱪᱟᱥ ᱞᱮᱠᱷᱟᱱ ᱫᱚ ᱱᱟᱜ ᱯᱨᱚᱛᱮ ᱫᱤᱱ ᱫᱚ ᱚᱱᱟ ᱫᱚ ᱵᱟᱝ ᱦᱩᱭᱩᱜᱼᱟ᱾ ᱚᱱᱟ ᱵᱟᱹᱫᱽ
ᱵᱟᱝ ᱵᱟᱝᱼᱟ ᱵᱟᱝ ᱵᱟᱝ ᱵᱟᱝ ᱾
ᱦᱮᱸ ᱚᱱᱟ ᱯᱟᱞᱴᱟᱣ ᱤᱫᱤ ᱞᱮᱱ ᱱᱟ ᱾ ᱟᱫᱚ ᱦᱩᱲᱩ ᱦᱚᱸ ᱠᱟᱹᱴᱤᱡ ᱵᱷᱟᱜᱤ ᱧᱚᱜ ᱦᱩᱭᱩᱜᱼᱟ᱾ ᱟᱨ ᱨᱟᱥ ᱵᱤ ᱨᱟᱱ ᱵᱤᱥ ᱠᱚᱦᱚᱸ ᱚᱱᱟ ᱦᱚᱸ ᱯᱟᱞᱴᱟ ᱯᱟᱞᱴᱤ ᱞᱮᱱ ᱱᱟ᱾ ᱦᱩᱲᱩ ᱵᱷᱟᱹᱜᱮ ᱧᱚᱜ ᱦᱩᱭᱩᱜ-ᱟ᱾ ᱵᱟᱠᱷᱟᱱ ᱫᱚ ᱡᱮ ᱢᱤᱫᱴᱟᱝ ᱛᱮᱜᱮ ᱱᱚᱣᱟ ᱵᱚᱪᱷᱚᱨᱮᱢ ᱟᱨᱦᱚᱸ ᱵᱚᱪᱷᱚᱨ ᱤᱱᱟᱹᱜᱮ ᱪᱟᱥ ᱛᱟᱦᱚᱞᱮ ᱚᱱᱠᱟ ᱫᱚ ᱟᱸᱱᱟᱜ ᱦᱩᱲᱩ ᱵᱟᱝ ᱧᱟᱢᱚᱜ ᱠᱟᱱᱟ ᱾
ᱵᱟᱝ ᱵᱟ ᱵᱟᱢ ᱧᱟᱢᱟ ᱾
ᱦᱮᱸ, ᱦᱮᱸ ᱾
ᱦᱮᱸ ᱾ ᱚᱱᱠᱟ ᱜᱮ ᱢᱟᱱᱮ ᱠᱷᱮᱛ ᱨᱮᱱᱟᱜ ᱦᱟᱥᱟ ᱠᱚᱦᱚᱸ ᱵᱟᱹᱲᱤᱡ ᱪᱟᱵᱟᱜ ᱠᱟᱱᱟ ᱥᱮ ᱥᱟᱨ ᱠᱚ ᱥᱟᱨ ᱠᱚ ᱮᱢ ᱠᱟᱛᱮᱫ ᱾
ᱱᱚᱣᱟ ᱥᱟᱨ ᱵᱤᱡ ᱠᱚ ᱮᱢ ᱛᱮᱜᱮ ᱡᱚᱛᱚ ᱱᱟᱜ ᱠᱷᱚᱛᱤᱜ ᱠᱟᱱᱟ ᱾ ᱡᱮᱢᱚᱱ ᱦᱟᱥᱟ ᱠᱚᱵᱚ ᱠᱷᱚᱛᱤ ᱪᱟᱵᱟᱭᱮᱫᱟ ᱾ ᱠᱤ ᱵᱟᱝ ᱦᱟᱹᱠᱩ ᱠᱟᱴ ᱠᱚᱢ ᱱᱩᱠᱩ ᱡᱚᱢ ᱡᱤᱱᱤᱥ ᱠᱤᱵᱟᱝ ᱫᱟᱜ ᱨᱮᱱ ᱡᱤᱱᱤᱥ ᱠᱚ ᱡᱚᱛᱚ ᱠᱚ ᱠᱷᱚᱛᱤᱜ ᱠᱟᱱᱟ᱾ ᱜᱩᱡᱩᱜ ᱠᱟᱱᱟ ᱠᱚ ᱱᱚᱣᱟ ᱨᱟᱱ ᱵᱤᱥ ᱛᱮᱜᱮ ᱢᱟᱱᱮ ᱡᱚᱛᱚ ᱱᱟᱜ ᱫᱚ ᱠᱷᱚᱛᱤ ᱪᱟᱵᱟ ᱟᱠᱟᱱᱟ ᱾
ᱦᱮᱸ ᱢᱟᱱᱮ ᱱᱚᱣᱟ ᱥᱟᱨ ᱫᱚ ᱦᱩᱭᱩᱜ ᱠᱟᱱᱟ ᱱᱚᱣᱟ ᱜᱩᱨᱤᱡᱽ ᱜᱩᱨᱤᱡᱽ ᱜᱮ ᱵᱷᱟᱜᱮᱭᱟ ᱪᱮᱫᱟᱜ ᱥᱮ ᱱᱚᱣᱟ ᱛᱮᱫᱚ ᱢᱟᱱᱮ ᱡᱷᱚᱛᱚ ᱜᱮᱠᱚ ᱛᱟᱦᱮᱱᱟ ᱾ ᱜᱚᱡ ᱵᱟᱠᱚ ᱜᱩᱡᱩᱜᱼᱟ᱾ ᱢᱟᱱᱮ ᱦᱮᱸ ᱟᱨ ᱦᱩᱲᱩ ᱦᱩᱲᱩ ᱦᱚᱸ ᱦᱩᱭᱩᱜᱼᱟ, ᱵᱷᱟᱜᱮ ᱜᱮ ᱾ ᱟᱨ ᱦᱟᱥᱟ ᱠᱚᱦᱚᱸ ᱵᱟᱝ ᱵᱟᱹᱲᱤᱡᱚᱜᱼᱟ ᱾
ᱦᱮᱸ ᱦᱟᱥᱟ ᱠᱚᱦᱚᱸ ᱵᱷᱟᱹᱜᱤ ᱜᱮ ᱛᱟᱦᱮᱱᱟ ᱦᱩᱲᱩ ᱵᱷᱟᱹᱜᱤ ᱟᱨ ᱦᱟᱹᱠᱩ ᱠᱟᱴᱠᱚᱢ ᱨᱚᱠᱚᱡ ᱵᱚᱸᱜᱷᱟ ᱩᱱᱠᱩ ᱢᱟᱱᱮ ᱪᱤᱠᱟᱹ ᱦᱚᱸ ᱵᱟᱠᱚ ᱪᱤᱠᱟᱹᱜᱼᱟ, ᱵᱷᱟᱹᱜᱤ ᱜᱮᱠᱚ ᱛᱟᱦᱮᱱᱟ ᱾ ᱟᱫᱚ ᱟᱵᱚ ᱫᱚ ᱚᱱᱟ ᱫᱚ ᱚᱱᱟ ᱫᱚ ᱱᱮᱛᱟᱨ ᱫᱚ ᱦᱟᱸᱜ ᱰᱟᱝᱨᱤ ᱠᱚᱢᱟ ᱡᱚᱛᱚ ᱵᱚ ᱟᱹᱠᱷᱨᱤᱧ ᱪᱟᱵᱟ ᱟᱠᱟᱫ ᱠᱚᱣᱟ, ᱱᱮᱛᱟᱨ ᱢᱟ ᱵᱟᱵᱚ ᱫᱚᱦᱚᱭᱮᱫ ᱠᱚᱣᱟ ᱟᱨ ᱱᱮᱛᱟᱨ ᱢᱟ ᱦᱟᱱᱮ ᱜᱟᱹᱰᱤ ᱞᱚᱴᱟᱨ ᱛᱮ ᱠᱤ ᱵᱟᱝ ᱯᱟᱣᱟᱨ ᱴᱮᱞᱟᱨ ᱱᱚᱣᱟ ᱠᱚᱛᱮ ᱟᱹᱜᱩ ᱠᱟᱛᱮᱫ ᱟᱵᱚ ᱢᱟᱵᱚᱱ ᱥᱤᱭᱮᱛ ᱫᱚ ᱾ ᱱᱮᱛᱟᱨ ᱫᱚ ᱱᱟᱜ ᱫᱚ ᱜᱩᱨᱤᱡ ᱫᱚ ᱚᱠᱟᱨᱮ ᱧᱟᱢ ᱟ ᱩᱱᱟᱹᱜ ᱫᱚ ᱡᱮ ᱵᱟᱹᱫ ᱮᱢ ᱞᱮᱠᱟ ᱫᱚ ᱦᱟᱸᱜ ᱟᱫᱚ ᱵᱟᱹᱱᱩᱜ-ᱟ ᱟᱵᱚ ᱛᱮᱜᱮ ᱚᱱᱟ ᱠᱚᱢᱟᱵᱚ ᱢᱩᱪᱟᱹᱫ ᱪᱟᱵᱟ ᱠᱟᱜ-ᱟ ᱥᱮ ᱟᱫᱚ ᱱᱮᱛᱟᱨ ᱟᱱᱮ ᱵᱟᱡᱟᱨ ᱠᱷᱚᱱᱟᱜ ᱨᱟᱱ ᱵᱤᱥ ᱵᱚ ᱟᱹᱜᱩᱭᱮᱫᱟ ᱟᱨ ᱚᱱᱟ ᱵᱚ ᱮᱢᱟᱜ ᱠᱟᱱᱟ
ᱦᱮᱸ
ᱚᱱᱟ ᱛᱮᱫᱚ ᱚᱱᱟ ᱨᱟᱱᱵᱤᱥ ᱛᱮ ᱡᱟᱦᱟᱸ ᱦᱩᱲᱩ ᱠᱚ ᱦᱩᱭᱩᱜ-ᱟ ᱚᱱᱟ ᱫᱚ ᱚᱱᱟ ᱦᱩᱲᱩ ᱠᱚᱫᱚ ᱟᱵᱚᱣᱟᱜ ᱦᱚᱲᱢᱚ ᱨᱮᱦᱚᱸ ᱠᱷᱚᱛᱤ ᱫᱚ ᱠᱷᱚᱛᱤ ᱮᱢ ᱜᱮᱭᱟᱭ ᱦᱚᱲᱢᱚ ᱠᱚ ᱠᱷᱚᱛᱤᱜ ᱜᱮᱭ ᱛᱟᱵᱚᱱ
ᱠᱷᱚᱛᱤ ᱮᱢᱮᱫ ᱛᱟᱵᱚᱱ ᱜᱮᱭᱟᱭ᱾
ᱦᱮᱸ ᱦᱮᱸ
ᱦᱳᱭ ᱢᱟᱱᱮ ᱱᱚᱣᱟ ᱮᱠᱮᱱ ᱜᱩᱨᱤᱡ ᱨᱮᱱᱟᱜ ᱦᱩᱲᱩ ᱢᱟᱱᱮ ᱱᱚᱣᱟ ᱟᱞᱟᱫᱟ ᱢᱟᱱᱮ ᱱᱚᱣᱟ ᱛᱮ ᱡᱚᱢ ᱞᱮᱠᱷᱟᱱ ᱫᱚ ᱢᱟᱱᱮ ᱦᱚᱲᱢᱚ ᱨᱮ ᱫᱟᱲᱮ ᱵᱟᱠᱷᱟᱱ ᱪᱮᱫ ᱮᱢ ᱞᱟᱹᱭ ᱟ ᱫᱟᱲᱮᱜ ᱜᱮᱭ ᱥᱤᱨᱡᱟᱹᱣᱟᱭ
ᱦᱮᱸ ᱦᱮᱸ ᱠᱷᱩᱛᱤᱭᱟ ᱦᱮᱸ ᱦᱮᱸ ᱴᱷᱤᱠ ᱴᱷᱤᱠ ᱮᱠᱫᱚᱢ
ᱚᱱᱠᱟᱜᱮ ᱟᱨ ᱱᱮᱛᱟᱨ ᱢᱟ ᱢᱟᱱᱮ ᱡᱷᱚᱛᱚ ᱦᱚᱲ ᱜᱮᱥᱮ ᱢᱟᱱᱮ ᱪᱟᱥᱵᱟᱥ ᱨᱮᱦᱚᱸ ᱡᱟᱦᱱᱟᱜ ᱥᱟᱨ ᱵᱟᱢ ᱮᱢᱟᱜ ᱠᱷᱟᱱ ᱢᱟᱱᱮ ᱦᱳᱭ ᱜᱮ ᱵᱟᱝ ᱦᱩᱭᱩᱜ ᱠᱟᱱᱟ᱾
ᱦᱩᱭ ᱜᱮ ᱵᱟᱝ ᱦᱩᱭᱩᱜ ᱠᱟᱱᱟ ᱦᱮᱸ ᱮᱠᱫᱚᱢ ᱮᱠᱫᱚᱢ
ᱦᱮᱸ ᱚᱱᱟ ᱛᱮᱜᱮ
ᱦᱮᱸ ᱦᱮᱸ ᱦᱮᱸ
ᱦᱩᱸ
ᱟᱫᱚ ᱚᱱᱠᱟ ᱜᱮ ᱦᱟᱜ ᱱᱚᱜ-ᱚᱭ ᱟᱵᱚ ᱫᱚ ᱡᱚᱛᱚᱱᱟᱜ ᱜᱮ ᱢᱟᱱᱮ ᱠᱚᱢ ᱠᱷᱟᱴᱟᱣ ᱛᱮᱵᱚ ᱠᱷᱚᱡᱚᱜ-ᱟ ᱛᱚ ᱡᱮ ᱠᱷᱟᱴᱟ ᱵᱚ ᱠᱚᱜ
ᱢᱟ ᱢᱟ ᱞᱟᱹᱭ ᱢᱮ ᱟᱢ
ᱞᱟᱹᱭᱫᱟᱹᱧ ᱢᱟᱱᱮ ᱠᱚᱢ ᱠᱷᱟᱴᱟ ᱛᱮ ᱟᱵᱚ ᱢᱟᱱᱟᱜ ᱵᱚᱱ ᱠᱷᱚᱡᱚᱜ-ᱟ ᱡᱮᱢᱚᱱ ᱦᱮᱸ ᱱᱤᱛ ᱢᱟᱱᱮ ᱟᱵᱚ ᱜᱩᱨᱤᱡ ᱠᱚ ᱮᱢ ᱞᱮᱠᱷᱟᱱ ᱫᱚ ᱵᱟᱹᱫᱽ ᱨᱮ ᱦᱩᱲᱩ ᱦᱚᱸ ᱵᱷᱟᱹᱜᱤ ᱛᱟᱦᱮᱱᱟ ᱦᱟᱥᱟ ᱠᱚ ᱠᱤ ᱵᱟᱝ ᱡᱚᱛᱚ ᱡᱚᱛᱚᱱᱟᱜ ᱜᱮ ᱵᱷᱟᱜᱤ ᱦᱚᱲᱢᱚ ᱨᱮᱦᱚᱸ ᱵᱷᱟᱹᱜᱤ ᱦᱩᱲᱩ ᱪᱟᱥ ᱨᱮᱱᱟᱜ ᱡᱚᱢ ᱨᱮᱱᱟᱜ ᱵᱷᱟᱹᱜᱤ ᱜᱮ ᱵᱚᱛᱚᱨ ᱛᱟᱦᱮᱱᱟ ᱠᱤᱵᱟ ᱟᱫᱚ ᱚᱱᱮ ᱪᱤᱠᱟᱹᱜ ᱠᱟᱱᱟ ᱱᱮᱛᱟᱨ ᱫᱚᱱᱟᱜ ᱜᱩᱨᱤᱡ ᱰᱟᱝᱨᱤ ᱫᱚᱦᱚ ᱠᱚ ᱵᱚᱞᱛᱮ ᱜᱮᱞᱮ ᱜᱩᱨᱤᱡ ᱜᱤᱰᱤ ᱦᱩᱭᱩᱜ ᱛᱟᱢᱟ, ᱵᱟᱹᱫᱽ ᱤᱫᱤ ᱦᱩᱭᱩᱜ ᱛᱟᱢᱟ, ᱰᱟᱹᱝᱨᱤ ᱡᱚᱜᱟᱣ ᱡᱚᱛᱚᱱ ᱦᱩᱭᱩᱜ ᱛᱟᱢᱟ,